ᱦᱩᱸ ᱟᱸᱡᱚᱢ ᱜᱮ᱾
ᱟᱢᱜᱮ
ᱤᱧ ᱦᱚᱸ, ᱛᱟᱦᱚᱞᱮ ᱪᱮᱫ ᱪᱮᱠᱟᱭ ᱦᱩᱭᱩᱜ ᱠᱟᱱᱟ?
ᱠᱮᱭᱟ ᱜᱮ ᱵᱟᱝ ᱜᱮ ᱫᱩᱲᱩᱵ ᱦᱩᱭ ᱟᱠᱟᱱᱟ ᱵᱟᱲᱜᱮ ᱥᱮᱫ ᱨᱮ᱾
ᱟᱪᱪᱷᱟ ᱟᱪᱪᱷᱟᱸ ᱟᱪᱪᱷᱟ
ᱚᱲᱟᱜ ᱚᱲᱟᱜ ᱨᱮ ᱜᱚᱨᱚᱢ ᱠᱟᱱᱟ ᱵᱟᱲᱜᱮ ᱥᱮᱫ ᱫᱩᱲᱩᱵ ᱠᱟᱱᱟ ᱯᱷᱮᱱ ᱦᱟᱣᱟ ᱛᱮ ᱞᱚᱞᱚ ᱜᱮ ᱵᱩᱡᱷᱟᱹᱜ ᱠᱟᱱᱟ᱾
ᱦᱮᱸ ᱟᱹᱰᱤ ᱞᱚᱞᱚ ᱵᱩᱡᱷᱟᱹᱜ ᱠᱟᱱᱟ ᱜᱚᱨᱚᱢ ᱟᱹᱰᱤ ᱜᱚᱨᱚᱢ ᱵᱩᱡᱷᱟᱹᱜ ᱠᱟᱱᱟ᱾ ᱫᱟᱨᱮ ᱵᱩᱴᱟᱹ ᱠᱚᱨᱮ ᱜᱮ ᱢᱚᱸᱡᱽ ᱧᱚᱜ ᱟᱹᱭᱠᱟᱹᱜ ᱠᱟᱱᱟ ᱛᱷᱚᱲᱟ᱾
ᱦᱮᱸ ᱚ ᱦᱚᱞᱟ ᱡᱮᱢᱚᱱᱮ ᱫᱟᱜ ᱞᱮᱱ ᱱᱟᱥᱮ ᱱᱟᱜ ᱛᱟᱨ ᱴᱷᱟᱱᱰᱟ ᱵᱩᱡᱷᱟᱹᱜ ᱠᱟᱱᱟ ᱟᱹᱭᱩᱵ ᱠᱷᱟᱡ ᱜᱮ᱾ ᱫᱟᱜ ᱞᱮᱫᱟᱭ ᱚᱱᱛᱮ ᱦᱚᱞᱟ?
ᱪᱮᱫ ᱞᱮᱠᱟ?
ᱦᱚ-ᱦᱚ-ᱦᱚ-ᱦᱚᱞᱟ ᱚᱱᱛᱮ ᱧᱩᱨ ᱱᱟ ᱫᱟᱜ ᱦᱚᱞᱟ ᱚᱱᱛᱮ?
ᱦᱮᱸ ᱫᱟᱜ ᱞᱮᱫᱟ᱾
ᱪᱮᱜᱠᱟ ᱠᱚᱢ ᱥᱮ ᱵᱤᱥᱤ?
ᱩᱸ ᱫᱟᱜ ᱞᱮᱜ ᱫᱟᱜ ᱞᱮᱭᱟ᱾
ᱱᱚᱛᱮᱫᱚ ᱩᱱᱟᱹᱜ ᱫᱚ ᱵᱟᱝᱟ ᱢᱚᱴᱟᱢᱩᱴᱤ ᱫᱟᱜ ᱠᱮᱫᱟᱭ ᱯᱤᱴᱤ ᱯᱷᱟᱴᱟ ᱫᱟᱜ ᱱᱟᱥᱮᱱᱟᱜ ᱚᱱᱟ ᱟᱫᱚ ᱵᱟᱭ ᱫᱟᱜ ᱠᱟᱫᱟ᱾ ᱛᱟᱢᱛᱮ ᱫᱚ ᱚᱛ ᱞᱚᱦᱚᱫ ᱞᱮᱠᱟ ᱫᱟᱜ ᱠᱮᱫᱟᱭ᱾
ᱦᱮᱸ ᱱᱚᱛᱮ ᱦᱚᱸ ᱚᱱᱠᱟᱜᱮ, ᱱᱚᱛᱮ ᱦᱚᱸ ᱛᱷᱚᱲᱟ ᱜᱟᱱ ᱜᱮ ᱫᱟᱜ ᱠᱮᱫᱟ᱾
ᱦᱮᱸ ᱟᱨ ᱡᱚᱢ ᱠᱮᱫ ᱛᱮᱢ ᱫᱟᱠᱟ ᱠᱚ᱾
ᱦᱩᱸ ᱡᱚᱢ ᱦᱩᱭᱱᱟ᱾
ᱟᱨ ᱪᱟᱥ ᱵᱟᱥ ᱫᱚ ᱪᱤᱫᱠᱟ ᱤᱧ ᱤᱧ ᱫᱚ ᱟᱨᱤᱧ ᱡᱚᱢᱟ ᱡᱚᱢ ᱤᱧ ᱦᱟᱸᱜ ᱟᱨ ᱠᱟᱹᱡ ᱠᱟᱛᱮᱜ᱾
ᱟᱪᱪᱷᱟ
ᱠᱷᱟᱹᱡᱟᱹᱲᱤ ᱵᱤᱧ ᱡᱚᱢ ᱠᱟᱫᱟ ᱥᱮᱛᱟᱜ ᱨᱮ᱾
ᱱᱟᱥᱛᱟ ᱦᱩᱭ ᱠᱟᱱᱟ᱾
ᱦᱩᱸ
ᱟᱪᱪᱷᱟ
ᱟᱢ ᱟ-ᱟ- ᱦᱩ-ᱦᱩᱲᱩ ᱫᱚᱯᱮ ᱮᱨ ᱠᱮᱫᱟ?
ᱦᱮᱸ ᱦᱮᱸ ᱮᱨ ᱠᱮᱫᱟ᱾
ᱦᱮᱸ
ᱦᱮᱸ ᱨᱮ ᱦᱩᱭᱱᱟ᱾
ᱟᱞᱮ ᱜᱮ ᱟᱹᱣᱨᱤᱭᱟᱜᱼᱟ
ᱟᱹᱣᱨᱤ ᱵᱟᱝ᱾
ᱦᱩᱸ
ᱟᱪᱪᱷᱟ ᱟᱪᱪᱷᱟ ᱪᱷᱟ ᱟᱞᱮ ᱦᱚᱸ ᱵᱟᱹᱠᱤ ᱢᱮᱱᱟᱜ ᱜᱮᱭᱟ᱾
ᱛᱟᱣ ᱛᱤᱱᱟᱹᱜ ᱜᱟᱱ ᱨᱮ ᱯᱮ ᱮᱨ ᱟᱠᱟᱫᱟ?
ᱦᱮᱸ ᱦᱟᱸ ᱪᱮᱜ ᱞᱮᱠᱟ?
ᱛᱤᱱᱟᱹᱜ ᱜᱟᱱ ᱯᱮ ᱨᱮ ᱠᱟᱫᱟ?
ᱦᱮᱸ ᱮᱨ ᱦᱩᱭ ᱠᱟᱱ ᱜᱮᱭᱟ᱾ ᱵᱟᱨᱭᱟ ᱯᱮᱭᱟ ᱠᱷᱮᱛ ᱨᱮ᱾
ᱦᱮᱸ ᱟᱞᱮ ᱟᱫᱚ ᱦᱚᱞᱟ ᱠᱚ ᱮᱨ ᱠᱮᱫᱟ ᱢᱚᱱᱮᱦᱚᱭ ᱢᱤᱫᱴᱮᱱ ᱠᱷᱮᱛᱨᱮ ᱵᱤᱥᱤ ᱫᱚ ᱵᱟᱝ ᱠᱚ ᱮᱨ ᱠᱮᱫᱟ᱾
ᱟᱪᱪᱷᱟ ᱟᱪᱪᱷᱟ ᱛᱟᱨᱮ ᱱᱤᱭᱟᱹ ᱦᱮᱸ ᱞᱟᱹᱭ ᱢᱮ
ᱢᱮᱱᱫᱟᱹᱧ ᱚᱱᱛᱮ ᱨᱮ ᱪᱟᱥ ᱵᱟᱥ ᱪᱮᱷ ᱠᱚ ᱦᱩᱭ ᱠᱟᱱᱟ ᱚᱱᱛᱮ ᱪᱟᱥ ᱠᱚ?
ᱡᱚᱛᱚ ᱜᱮ᱾
ᱛᱟᱣ ᱪᱮᱜ ᱪᱮᱜ ᱛᱟᱣ?
ᱦᱩᱜ ᱦᱩᱲᱩ ᱪᱟᱣᱞᱤ᱾ ᱦᱮᱸ ᱦᱩᱲᱩ ᱦᱮᱸ ᱮᱸ ᱛᱩᱲᱤ᱾ ᱮᱸ ᱥᱚᱵᱡᱤ
ᱦᱮᱸ
ᱚᱱᱟ ᱠᱚᱜᱮ᱾
ᱦᱮᱸ ᱱᱚᱛᱮ ᱦᱚᱸ ᱚᱝᱠᱟ ᱜᱤ᱾ ᱛᱩᱲᱤ ᱤᱭᱟᱹ ᱠᱚ ᱜᱩᱦᱩᱢ ᱠᱚ ᱜᱩᱦᱩᱢ ᱫᱚ ᱵᱟᱨ ᱵᱟᱝ ᱛᱩᱲᱤ ᱫᱚᱠᱚ ᱮᱨ ᱛᱟᱦᱮᱱ ᱜᱮᱭᱟ᱾
ᱦᱮᱸ ᱟᱞᱮ ᱦᱚᱸ ᱚᱱᱟ ᱫᱚ ᱠᱚᱢ ᱧᱚᱜ ᱜᱮ᱾
ᱦᱮᱸ ᱦᱩᱸ ᱞᱟᱦᱟᱛᱮ ᱵᱚᱨᱟᱝ ᱪᱟ ᱠᱚ ᱤᱭᱟᱹ ᱠᱚ ᱮᱨ ᱛᱟᱦᱮᱱᱟ ᱜᱩᱦᱩᱢ ᱠᱚ ᱱᱮᱛᱟᱨ ᱫᱚ ᱵᱟᱝᱠᱚ ᱮᱨ ᱜᱮᱭᱟ᱾
ᱧᱮᱛᱟᱨ ᱫᱚ ᱵᱟᱝ ᱧᱮᱛᱟᱨ ᱫᱚ ᱵᱟᱵᱚᱱ ᱚᱱᱟ ᱫᱚ ᱵᱟᱵᱚᱱ ᱡᱚᱢ ᱫᱟ ᱡᱟᱹᱥᱛᱤ᱾
ᱦᱮᱸ ᱱᱮᱛᱟᱨ ᱯᱮᱠᱮᱴ ᱯᱮᱠᱮᱴ ᱦᱩᱭᱱᱟᱥᱮ ᱚᱱᱟ ᱠᱚ ᱮᱢᱚᱜ ᱠᱟᱱᱟ᱾ ᱦᱮᱸ ᱚᱱᱟ ᱱᱮᱛᱟᱨ ᱱᱤᱡᱠᱚ ᱱᱮᱛᱟᱨ ᱫᱚ ᱵᱟᱝ ᱠᱚ ᱩᱱ ᱫᱚ ᱮᱨᱟᱭ
ᱦᱮᱸ ᱚᱱᱟ ᱤᱭᱟᱹ ᱛᱮᱜᱮ ᱛᱩᱲᱤ ᱠᱚᱜᱮ ᱟᱞᱮ ᱥᱮᱱ ᱡᱟᱹᱥᱛᱤ ᱫᱚ᱾
ᱦᱩᱸ
ᱱᱚᱣᱟ ᱨᱮᱫᱚ ᱛᱤᱱᱟᱹᱜ ᱫᱤᱱ ᱠᱷᱚᱡ ᱠᱟᱹᱢᱤ ᱦᱩᱭᱩᱜ ᱠᱟᱱᱟ ᱱᱚᱣᱟ ᱯᱞᱟᱴᱯᱷᱚᱨᱚᱢ ᱨᱮᱫᱚ᱾
ᱚᱱ ᱤᱧ ᱠᱚᱧ ᱠᱚᱧ ᱠᱚ ᱡᱚᱢ ᱧᱟᱜᱟ ᱦᱚᱞᱟ ᱠᱷᱚᱱ ᱦᱚᱞᱟ ᱠᱷᱚᱱ ᱮᱴ ᱠᱟᱹᱤᱧᱟ᱾
ᱜᱮ
ᱦᱮᱸ ᱟᱨ ᱟᱢ ᱫᱚ ᱛᱤᱥ ᱠᱷᱚᱡ?
ᱮᱸ ᱦᱩᱭ ᱱᱟ ᱢᱚᱴᱟ ᱢᱩᱴᱤ ᱯᱟᱸᱪ ᱫᱤᱱ ᱜᱟᱱ᱾
ᱤᱧ ᱫᱚ ᱦᱚ ᱦᱚᱞᱟ ᱠᱷᱚᱱ ᱤᱧ ᱥᱩᱨᱩ ᱠᱮᱫᱟ᱾ ᱢᱟᱫᱷᱩᱨ ᱞᱤᱧ ᱵᱮᱱᱟᱣ ᱮᱫᱟ ᱟᱨᱦᱚ ᱡᱷᱤᱡ ᱞᱤᱧᱟ ᱦᱚᱞᱟ ᱦᱚᱞᱟᱧ ᱡᱷᱤᱡ ᱞᱤᱧᱟᱹ ᱟᱭ ᱰᱤ ᱥᱮ ᱦᱚᱞᱟ ᱟᱭ ᱟᱭ ᱰᱤ ᱠᱷᱚᱱ ᱤᱧ ᱥᱩᱨᱩᱭᱮᱫᱟ
ᱟᱪᱪᱷᱟ ᱟᱪᱪᱷᱟ ᱟᱪᱪᱷᱟ ᱦᱚᱞᱟ ᱜᱮᱛᱚ ᱵᱚᱞᱮ ᱮᱯ ᱠᱚᱨᱮ ᱪᱟᱹᱞᱩᱭᱮᱱ ᱛᱟᱢᱟ ᱦᱚᱞᱟ
ᱦᱮᱸ ᱦᱮᱸ
ᱟᱪᱪᱷᱟ ᱚ
ᱟᱭ ᱵᱤᱮᱥᱤᱧ ᱡᱷᱤᱡ ᱞᱮᱜᱼᱟ, ᱟᱭᱵᱤ ᱥᱤ ᱛᱮᱞᱮᱱ ᱛᱤᱧᱟ᱾ ᱦᱚᱼᱦᱚ ᱟᱼᱟ ᱟᱭ ᱵᱤ ᱥᱤᱧ ᱡᱷᱤᱡ ᱫᱟ ᱚᱸᱰᱮ ᱮᱯ ᱤᱧ ᱡᱷᱤᱡ ᱫᱟ ᱛᱚᱠᱷᱚᱱ ᱟᱨ ᱛᱚᱠᱷᱚᱱ ᱜᱮᱧ ᱠᱚᱞᱫᱟ᱾
ᱦᱮᱸ ᱦᱮᱸ ᱤᱧᱟᱹᱜ ᱢᱟ ᱴᱟᱥ ᱢᱟ ᱯᱩᱨᱟᱹᱣᱮᱱ ᱱᱤᱛᱚᱜ ᱠᱚᱞ ᱦᱚᱸ ᱵᱟᱝ ᱪᱟᱞᱟᱜ ᱠᱟᱱᱟ᱾ ᱛᱤᱥ ᱴᱟᱥ ᱠᱚ ᱤᱢᱟᱹᱧᱟ ᱟᱵᱟᱨ ᱛᱤᱥᱚᱜ ᱴᱟᱥ ᱠᱚ ᱤᱢᱟᱹᱧᱟ ᱴᱟᱥᱱ ᱛᱤᱧ ᱤᱧᱟᱜ ᱢᱟ᱾
ᱛᱨᱤᱥᱴᱤ ᱯᱩ-ᱯᱩᱨᱟᱹᱣᱮᱱ ᱛᱟᱢᱟ?
ᱦᱮᱸ ᱯᱩᱨᱟᱹᱣᱱᱟ᱾ ᱛᱤᱥᱴᱤ ᱦᱮᱸ ᱛᱤᱥᱴᱤ ᱴᱟᱥ ᱠᱚ ᱮᱢᱟᱣᱫᱤᱧ ᱛᱟᱦᱮᱸᱱᱟ ᱛᱤᱥᱴᱤ ᱛᱤᱥᱴᱤ ᱯᱩᱨᱟᱹᱣᱱᱟ᱾ ᱩᱸ ᱯᱮᱨᱢᱮᱱᱴ ᱠᱚ ᱯᱮᱱᱰᱤᱝ ᱨᱮ ᱢᱮᱱᱟᱜᱼᱟ, ᱱᱟᱪᱮᱱᱟᱜ ᱠᱚ ᱤᱢᱟᱹᱧ ᱠᱟᱱᱟ᱾
ᱦᱮᱸ ᱟᱨ ᱴᱟᱣᱟᱨ ᱠᱚ ᱵᱟᱭ ᱧᱟᱢᱮᱫᱟ ᱥᱮ ᱨᱮᱸᱡᱮᱴᱚᱜ ᱠᱟᱱᱟ ᱫᱚᱢᱮ ᱠᱚᱞ ᱠᱚ ᱜᱮᱫᱚᱜ ᱠᱟᱱᱟ ᱟᱫᱚ ᱡᱟᱹᱱᱤᱡ ᱠᱷᱟᱡ
ᱦᱮᱸ
ᱛᱚᱠᱷᱚ ᱭᱤᱼᱭᱤ ᱛᱚᱠᱷᱚᱱ ᱤᱭᱟᱹᱵᱚᱱ ᱭᱟᱹᱼᱭᱟᱹᱧ ᱧᱟᱢ ᱫᱟᱭ ᱵᱷᱟᱹᱜᱤ ᱴᱟᱣᱟᱨ ᱛᱚᱠᱷᱚᱱ ᱴᱷᱤᱠ ᱜᱮ ᱵᱟᱠᱷᱟᱡ ᱵᱟᱭ ᱧᱟᱢ ᱴᱟᱣᱟᱨ ᱦᱚᱸ ᱤᱧ ᱦᱚᱸ ᱟᱜ ᱦᱚᱲ ᱛᱤᱱᱟᱹᱜ ᱟ-ᱟᱭᱰᱤ ᱠᱚ ᱡᱟᱥᱛᱤᱭ ᱮᱫᱟ᱾
ᱴᱟᱣᱟᱨ ᱠᱚ ᱛᱷᱚᱲᱟ ᱰᱤᱥᱴᱟᱯ ᱧᱚᱜᱚᱜ ᱠᱟᱱᱟ ᱴᱟᱣᱟᱨ ᱥᱮᱜ ᱪᱟᱞᱟᱜ ᱦᱩᱭᱩᱜᱼᱟ᱾ ᱱᱮᱥ ᱛᱷᱚᱲᱟ ᱟᱞᱮ ᱥᱮᱜ ᱯᱨᱚᱵᱞᱮᱢ ᱛᱷᱚᱲᱟ ᱱᱮᱴᱣᱟᱨᱠ ᱯᱨᱚᱵᱞᱮᱢ ᱧᱚᱜ ᱜᱮᱭᱟ ᱛᱷᱚᱲᱟ᱾